ᱦᱮᱞᱳ
ᱜᱚᱢᱠᱮ ᱡᱚᱦᱟᱨ ᱜᱮ᱾
ᱦᱮᱸ ᱡᱚᱦᱟᱨ ᱜᱮ᱾
ᱜᱚᱢᱠᱮ ᱞᱟᱹᱭ ᱵᱮᱱ
ᱦᱮᱸ ᱱᱟᱯᱟᱭ ᱜᱮ, ᱟᱢ ᱜᱮ?
ᱱᱟᱯᱟᱭ ᱜᱤ ᱜᱚᱢᱠᱮ᱾
ᱟᱹ ᱨᱚᱲ ᱠᱚ ᱫᱚᱢᱮ ᱯᱷᱟᱨᱟᱠ ᱨᱮ ᱟᱸᱡᱚᱢᱚᱜ ᱠᱟᱱ ᱛᱟᱢᱟ?
ᱟᱪᱪᱷᱟ ᱠᱟ‌. ᱡ ᱱᱮᱴᱚᱣᱟᱨᱠ ᱰᱤᱥᱴᱟᱵ ᱫᱟᱭ ᱜᱚᱢᱠᱮ, ᱱᱤᱛᱚᱜ ᱟᱸᱡᱚᱢᱚᱜ ᱠᱟᱱᱟ ᱴᱷᱤᱠᱼᱴᱷᱟᱠ?
ᱦᱮᱸ ᱦᱮᱰᱯᱷᱳᱱ ᱠᱚ ᱞᱟᱜᱟᱣ ᱠᱟᱫᱟ ᱥᱮᱪᱮᱫ?
ᱦᱮᱸ ᱦᱮᱰᱯᱷᱳᱱ ᱞᱟᱸᱜᱟ ᱦᱩᱭᱞᱮᱱ ᱛᱟᱦᱮᱸᱡ᱾
ᱵᱟᱝ ᱦᱮᱰᱯᱷᱳᱱ ᱡᱩᱫᱤ ᱞᱟᱜᱟᱣ ᱠᱟᱛᱮ ᱨᱚᱯᱚᱲ ᱞᱮᱠᱷᱟᱡ ᱥᱤᱥᱯᱤᱠᱟᱨ ᱨᱮ ᱚᱱᱟ ᱵᱟᱝ ᱨᱟᱠᱟᱵᱟ ᱨᱚᱲ ᱵᱟᱝ ᱤᱭᱟᱹᱜᱼᱟ᱾
ᱠᱟᱱᱟᱴᱠ ᱠᱟ ᱤᱭᱟᱹ ᱰᱤᱥᱠᱟᱱᱮᱴ ᱠᱟᱫᱟ ᱞᱤᱧ᱾
ᱦᱮᱸ ᱵᱟᱠᱷᱟᱡ ᱨᱤᱡᱮᱴ ᱟᱠᱚ᱾
ᱟᱪᱪᱷᱟ ᱟᱪᱪᱷᱟ ᱵᱚᱱᱫᱚ ᱠᱟᱫᱟᱞᱤᱧ, ᱵᱚᱱᱫᱚᱭᱮᱫ ᱛᱟᱦᱮᱸᱫ ᱜᱮᱭᱟᱞᱤᱧ ᱟᱫᱚ
ᱚ ᱫᱤᱭᱮ ᱱᱟᱯᱟᱭ ᱜᱮ ᱢᱮᱱᱟᱜ ᱯᱮᱭᱟ?
ᱦᱮᱸ ᱱᱟᱯᱟᱭ ᱜᱮ, ᱟᱯᱮ ᱚᱠᱟ ᱞᱮᱠᱟ?
ᱟᱞᱮ ᱦᱚ᱾
ᱚ ᱛᱟᱨᱯᱚᱨᱮ ᱜᱚᱢᱠᱮ ᱠᱟᱹᱢᱤ ᱠᱟᱪ ᱠᱚ ᱪᱮᱫ ᱞᱮᱠᱟ ᱦᱩᱭᱩᱜ ᱜᱮᱭᱟ?
ᱠᱟᱹᱢᱤ ᱠᱚᱫᱚ ᱵᱟᱝ ᱦᱩᱭᱩᱜ ᱠᱟᱱᱟ ᱦᱚᱜᱼᱚᱭ ᱟᱯᱮ ᱱᱟᱥᱮ ᱱᱟᱥᱮ ᱦᱚᱞᱟ ᱥᱮᱫ ᱠᱷᱚᱡ ᱨᱩᱣᱟᱹ ᱠᱚ ᱧᱟᱢ ᱦᱩᱭᱩ ᱠᱟᱱᱟ ᱨᱩᱣᱟᱹᱜ ᱠᱟᱹᱱᱤᱧ᱾ ᱫᱤᱭᱮᱯᱚᱨ ᱜᱤᱛᱤᱡ ᱵᱟᱲᱟ ᱦᱩᱭᱩᱜ ᱠᱟᱱᱟ᱾ ᱦᱮᱸ ᱟᱹᱜᱩ ᱦᱩᱭ ᱠᱟᱱᱟ᱾
ᱦᱚᱸ ᱛᱱᱟᱹᱧ ᱡᱳᱨ ᱜᱚᱢᱠᱮ ᱦᱟᱭᱰᱳᱞᱤᱠ ᱥᱮ ᱮᱴᱟᱜ ᱠᱤᱪᱷᱩ?
ᱦᱮᱸ ᱱᱚᱜ ᱨᱩᱣᱟᱹ ᱟᱨ ᱢᱟᱸᱫᱟ ᱢᱮᱱᱟᱜ ᱠᱟᱫᱟ᱾
ᱟᱪᱪᱷᱟ ᱟᱪᱪᱷᱟ ᱦᱮᱸᱛᱚ ᱵᱷᱟᱜᱮᱴᱷᱤᱠ ᱧᱮᱞ ᱦᱚᱪᱚᱜ ᱵᱤᱱ ᱨᱟᱱ ᱠᱚ ᱵᱷᱟᱜᱮᱴᱷᱤᱠ ᱡᱚᱢ ᱵᱤᱱ᱾
ᱦᱳᱭ ᱦᱳᱭ᱾
ᱟᱯᱮ ᱜᱮ ᱛᱟᱦᱚᱞᱮ ᱪᱤᱠ ᱠᱚᱯᱮ ᱠᱟᱹᱢᱤ ᱵᱟᱲᱟᱭᱫᱟ?
ᱦᱮᱸ ᱠᱟᱹᱢᱤ ᱵᱟᱲᱟ ᱫᱚ ᱱᱤᱛᱜ ᱛᱚᱞᱟ ᱠᱚ ᱜᱤᱰᱤ ᱵᱟᱲᱟ ᱦᱩᱭᱩᱜ ᱠᱟᱱᱟ᱾
ᱚ᱾ ᱟᱪᱪᱷᱟ, ᱫᱟᱜ ᱠᱮᱫᱟᱭ ᱥᱮ ᱵᱟᱝ ᱚᱱᱛᱮ?
ᱫᱟᱜ ᱫᱚ ᱫᱟᱜ ᱠᱮᱫᱟᱭ ᱜᱚᱢᱠᱮ ᱦᱟᱞᱠᱟ ᱦᱟᱞᱠᱟ, ᱛᱮᱦᱮᱧ ᱫᱚ ᱵᱟᱭ ᱫᱟᱜ ᱠᱟᱫᱟᱭ᱾
ᱚ᱾
ᱛᱮᱦᱮᱧ ᱫᱚ ᱵᱟᱭ ᱫᱟᱜ ᱠᱟᱫᱟ ᱜᱚᱢᱠᱮ, ᱫᱟᱜ ᱠᱟᱫᱟᱭ᱾
ᱚ ᱱᱚᱛᱮ ᱦᱚᱸ ᱫᱟᱜ ᱠᱮᱫᱟᱭ ᱛᱮᱦᱮᱧ ᱱᱚᱜᱼᱚᱭ ᱠᱤᱪᱷᱩ ᱠᱷᱚᱱ ᱞᱟᱦᱟ ᱫᱚᱢᱮᱭ ᱫᱟᱜ ᱠᱮᱫᱟ᱾
ᱟᱪᱪᱷᱟ ᱟᱪᱪᱷᱟ ᱦᱮᱸᱛᱚ ᱩᱸ
ᱛᱟᱦᱚᱞᱮ ᱱᱤᱛᱚᱜ ᱠᱤᱫᱩᱵ ᱵᱟᱲᱟ ᱠᱚ ᱦᱩᱭ ᱱᱟ ᱥᱮ ᱵᱟᱝ?
ᱟᱹᱣᱨᱤ ᱜᱚᱢᱠᱮ᱾
ᱚ ᱛᱟ ᱛᱤᱨᱮᱯᱮ ᱛᱤᱨᱮᱯᱮ ᱠᱤᱫᱩᱵᱚᱜᱼᱟ?
ᱦᱩᱭᱩᱜᱼᱟ ᱢᱤᱫ ᱜᱷᱲᱤᱡ ᱯᱚᱨᱮ, ᱜᱮ ᱡᱚᱢ ᱦᱩᱭ ᱠᱟᱱᱟ ᱛᱚ᱾
ᱚ᱾
ᱦᱚᱭ ᱢᱚᱪᱟ ᱛᱮ
ᱦᱮᱸ ᱨᱩᱣᱟᱹ ᱵᱟᱲᱟ ᱠᱚ ᱦᱩᱭᱩᱜ ᱠᱟᱱᱛᱮ ᱡᱚᱞᱫᱤ ᱜᱮ ᱠᱤᱫᱩᱵ ᱱᱟ᱾ ᱫᱤᱭᱮ ᱯᱚᱨ ᱨᱟᱱ ᱠᱚ ᱡᱚᱢ ᱦᱩᱭ ᱱᱟ ᱦᱳᱭ᱾ ᱦᱳᱭ᱾
ᱦᱚ᱾
ᱟᱪᱪᱷᱟ, ᱛᱟᱦᱞᱮ ᱛᱤᱨᱮᱯᱮ ᱠᱤᱫᱩᱜᱼᱟ?
ᱜᱚᱢᱠᱮ ᱢᱤᱫ ᱜᱷᱟᱹᱨᱤᱡ ᱯᱚᱨᱮ ᱜᱮ᱾
ᱚ᱾
ᱦ ᱛᱟᱯᱚᱨ ᱜᱚᱝᱠᱮ ᱪᱟᱥ ᱠᱚ ᱚᱠᱟᱮ ᱞᱮᱠᱟ ᱚᱱᱛᱮ?
ᱪᱟᱥ ᱠᱚᱫᱚ ᱚᱱᱠᱟᱜᱮ ᱟᱞᱮᱦ ᱟᱯᱷᱚᱨ ᱵᱟᱲᱟ ᱠᱚ ᱦᱩᱭᱩ ᱟᱠᱟᱱᱟ᱾ ᱟᱨ ᱨᱚᱦᱚᱭ ᱠᱚᱫᱚ ᱟᱹᱣᱨᱤ ᱮᱛᱟᱵᱚᱜᱼᱟ᱾ ᱫᱟᱜ ᱠᱚᱫᱚ ᱚᱱᱠᱟ ᱵᱟᱭ ᱫᱟᱜ ᱟᱠᱟᱛ ᱛᱟᱦᱮᱱᱟᱥᱮ ᱾
ᱦᱮ ᱪᱚᱝ
ᱦᱳᱭ
ᱟ
ᱟᱯᱮ ᱥᱮᱫ ᱫᱚ ᱪᱟᱥ ᱠᱚᱫᱚ?
ᱟᱞᱮ ᱥᱮᱫ ᱦᱚᱸ ᱜᱚᱝᱠᱮ ᱤᱱᱠᱟᱹᱜᱮ ᱟᱯᱮᱥᱮᱫ ᱞᱮᱠᱟᱜᱮ᱾
ᱚ
ᱦᱩᱸ
ᱫᱤᱭᱮ ᱟᱨ ᱦᱩᱲᱩ ᱟᱨ ᱦᱩᱲᱩ ᱵᱟᱫ ᱠᱟᱛᱮᱮᱫ ᱮᱴᱟᱜ ᱟᱨᱚ ᱪᱮᱫ ᱜᱮ ᱠᱚᱱ ᱨᱚᱦᱚᱭᱟ?
ᱮᱴᱟ-ᱟ ᱠᱚᱫᱚ ᱛᱩᱲᱤ ᱠ ᱠᱷᱚᱥᱞᱟ ᱠᱚ
ᱦᱮᱸ
ᱦᱳᱭ ᱛᱟᱨᱯᱚᱨ ᱟᱹᱞᱩ ᱠᱚᱦᱚᱸ ᱨᱚᱦᱚᱭ-ᱚ ᱜᱮᱭᱟ᱾
ᱦᱳᱭ
ᱦᱮᱸ ᱤᱱᱟᱹ ᱠᱚᱜᱮ ᱟᱨ ᱥᱚᱵᱽᱡᱤ ᱠᱚ ᱴᱤᱠᱴᱷᱟᱠ ᱡᱚᱢ ᱵᱟᱲᱟ ᱞᱟᱹᱜᱤᱫ
ᱦᱮᱸ
ᱦᱮᱸ ᱡᱮ ᱡᱮᱢᱚᱱ ᱠᱚᱨᱟᱣ ᱜᱮᱭᱟ ᱠᱚ ᱟᱨᱠᱤ᱾
ᱦᱳᱭ ᱦᱳᱭ
ᱟᱨ ᱟᱯᱮ ᱥᱮᱫ ᱫᱚ ᱜᱚᱝᱠᱮ?
ᱟᱞᱮ ᱥᱮᱫ ᱦᱚᱸ ᱚᱱᱠᱟ ᱜᱮ ᱡᱚᱛᱚ ᱤᱭᱟᱹ ᱠᱚ ᱨᱚᱦᱚᱭ ᱦᱩᱭ ᱠᱟᱱᱟ ᱱᱚᱣᱟ ᱡᱚᱸᱱᱰᱨᱟ ᱠᱚ ᱵᱮᱸᱜᱟᱲ ᱠᱚ
ᱟᱪᱪᱷᱟ
ᱦᱳᱭ
ᱛᱟᱦᱞᱮ ᱟᱢ ᱫᱚ ᱪᱮᱫ ᱠᱚᱢ ᱪᱤᱠᱟᱹ ᱵᱟᱲᱟᱭ ᱮᱫ ᱛᱮ?
ᱞᱟᱲᱦᱟᱭ ᱦᱩᱭᱩ ᱜᱤᱭᱟ ᱜᱚᱝᱠᱮ᱾
ᱪᱮᱫ
ᱯᱟᱲᱦᱟᱜ ᱦᱩᱭᱩᱜ ᱜᱮᱭᱟ ᱱᱤᱛᱚᱜ ᱫᱚ ᱵᱚᱱᱫᱚ ᱦᱩᱭ ᱟᱠᱟᱱᱟ ᱟᱨᱠᱤ᱾
ᱚ ᱠᱚᱢᱯᱞᱤᱴ ᱥᱮ ᱪᱮᱫ ᱞᱮᱠᱟ?
ᱦᱮᱸ ᱠᱚᱞᱮᱡᱽ ᱠᱚ ᱯᱩᱨᱟᱹᱣ ᱟᱠᱟᱱᱟ᱾
ᱚ ᱛᱤᱱᱟᱹᱜ ᱫᱤᱱ ᱞᱟᱦᱟ ᱨᱮ?
ᱦᱮ ᱱᱤᱭᱟᱹ ᱞᱟᱦᱟ ᱱᱟᱜ ᱥᱮᱨᱢᱟ ᱟᱨ ᱠᱤ ᱯᱚᱸᱪᱤᱥ
ᱚ ᱚ
ᱯᱚᱸᱪᱤᱥ ᱨᱮ ᱯᱩᱨᱟᱹᱣ ᱠᱟᱱᱟ᱾ ᱦᱚᱭ
ᱱᱟᱯᱟᱭ ᱠᱟᱛᱷᱟ ᱦᱳᱭ ᱛᱟᱦᱞᱮ ᱯᱩᱨᱟᱹᱣ ᱠᱟᱛᱮ ᱯᱚᱸᱪᱤᱥ ᱫᱚ ᱯᱩᱨᱟᱹᱣ ᱠᱟᱱᱟ ᱮᱠᱷᱚᱱ ᱫᱚ ᱛᱟᱦᱞᱮ ᱚᱲᱟᱜ ᱠᱚᱨᱮ ᱜᱮ ᱵᱟᱝ
ᱦᱮᱸ ᱱᱤᱛᱚᱜ ᱫᱚ ᱚᱲᱟᱜ ᱠᱚᱨᱮ ᱜᱮ ᱜᱚᱝᱠᱮ᱾
ᱚ
ᱟᱨ ᱟᱵᱤᱱ ᱫᱚ
ᱟᱹᱞᱤᱧ ᱦᱚᱸ ᱚᱱᱠᱟ ᱜᱮ ᱪᱟᱹᱞᱩᱜ ᱠᱟᱱ ᱜᱮᱭᱟ ᱱᱤᱛ ᱦᱚᱸ ᱟᱹᱣᱨᱤ ᱯᱩᱨᱟᱹᱜᱼᱟ
ᱚ ᱚᱠᱟ ᱚᱠᱟ ᱨᱮ ᱚᱠᱟ ᱪᱟᱱᱟ ᱨᱮ ᱟᱫᱚ ᱜᱚᱝᱠᱮ?
ᱱᱤᱛᱚᱜ ᱚᱱᱟ ᱵᱤᱭᱮᱰ ᱠᱚᱨᱟᱣ ᱦᱳᱭᱳᱜ ᱠᱟᱱᱟ
ᱪᱮᱫ ᱯᱟᱲᱦᱟᱣ ᱵᱤᱭᱮᱰ
ᱵᱤᱭᱮᱰ ᱵᱤᱭᱮᱰ
ᱵᱤᱭᱮᱰ ᱵᱟᱝ
ᱦᱮᱸ
ᱜᱨᱮᱡᱩᱭᱮᱴ ᱠᱟᱜᱼᱟ ᱵᱤᱱ?
ᱦᱮᱸ ᱜᱮᱡᱩᱭᱮᱴ ᱜᱨᱮᱡᱩᱭᱮᱴ ᱦᱩᱭ ᱟᱠᱟᱱᱟ ᱮᱢ ᱮ ᱦᱚᱸ ᱦᱩᱭ ᱠᱟᱱᱟ ᱵᱟᱱᱟᱨ ᱜᱮ ᱦᱩᱭ ᱠᱟᱱᱟ
ᱟᱪᱪᱷᱟ ᱟᱪᱪᱷᱟ ᱟᱪᱪᱷᱟ ᱢᱟᱱᱮ ᱵᱟᱱᱟᱨ ᱜᱮ ᱵᱮᱱ ᱠᱚᱨᱟᱣ ᱟᱠᱟᱫᱟ ᱵᱟᱝ
ᱦᱳᱭ
ᱦᱳᱭ ᱮᱢ ᱮ ᱮᱢ ᱮ ᱮᱢ ᱮ ᱠᱚᱢᱯᱞᱤᱴ ᱠᱟᱱ ᱛᱟᱵᱤᱱᱟ
ᱦᱮᱸ ᱠᱚᱢᱯᱞᱤᱴ ᱠᱟᱫᱟ
ᱟᱪᱪᱷᱟ ᱦᱮᱸᱛᱚ ᱛᱟᱞᱦᱮ ᱪᱮᱫ ᱥᱟᱱᱛᱟᱲ ᱛᱮ ᱜᱮ ᱥᱮ ᱮᱴᱟᱜ ᱞᱮᱝᱜᱩᱭᱮᱡᱽ ᱛᱮ?
ᱦᱮᱸ ᱥᱟᱱᱛᱟᱲ ᱛᱮ ᱜᱮ ᱠᱚᱨᱟᱣ ᱦᱳᱭᱳᱜ ᱠᱟᱱᱟ ᱥᱟᱱᱛᱟᱞᱤ ᱛᱮᱜᱮ
ᱟᱪᱪᱷᱟ
ᱦᱳᱭ
ᱵᱷᱟᱜᱮ ᱜᱮ ᱵᱤᱱ ᱯᱟᱲᱦᱟᱣ ᱫᱟ ᱜᱚᱝᱠᱮ ᱵᱷᱟᱹᱜᱮ ᱴᱷᱤᱠ ᱯᱷᱟᱥ ᱞᱟᱦᱟ ᱥᱮᱫ ᱞᱟᱦᱟ ᱪᱟᱞᱟᱜ ᱵᱤᱱ
ᱦᱳᱭ
ᱦᱳᱭ ᱱᱚᱝᱠᱟ ᱜᱮ ᱟᱵᱚᱱᱟᱜ ᱡᱮᱱᱚ ᱢᱟᱲᱟᱝ ᱥᱮᱫ ᱵᱚᱱ ᱞᱟᱦᱟ ᱤᱫᱤ ᱫᱟᱲᱮᱭᱟᱜ ᱢᱟ ᱱᱚᱝᱠᱟᱱᱟᱜ
ᱦᱳᱭ
ᱦᱳᱭ
ᱚ ᱫᱤᱭᱮ ᱟᱨ ᱛᱟᱦᱟᱞᱮ ᱢᱮᱱᱫᱟᱹᱧ ᱟᱯᱮ ᱟᱯᱮ ᱟᱯᱮ ᱫᱤᱥᱚᱢ ᱫᱚ ᱚᱠᱟᱥᱮᱫ?
ᱟᱞᱮ ᱫᱤᱥᱚᱢ ᱫᱚ ᱚᱭ ᱫᱚᱯ ᱵᱤᱞᱟᱹᱛ ᱫᱤᱥᱚᱢ ᱠᱟᱱᱟᱞᱮ ᱜᱚᱝᱠᱮ
ᱟ ᱡᱟᱹᱥᱛᱤᱜ ᱟᱪᱪᱷᱟ ᱚᱱᱟ ᱫᱚ ᱚᱱᱟ ᱫᱚ ᱚᱠᱟ ᱥᱮᱫ ᱯᱟᱲᱟᱜ ᱠᱟᱱᱟ ᱵᱮᱝᱜᱚᱞ ᱥᱮ
ᱳᱭᱮᱥᱴ ᱵᱮᱝᱜᱚᱞ
ᱚ ᱵᱮᱝᱜᱚᱞ ᱜᱮ ᱚ ᱱᱟᱯᱟᱭ ᱟᱞᱮ ᱦᱚᱸ ᱵᱮᱝᱜᱚᱞ ᱜᱮ
ᱟᱪᱪᱷᱟ ᱟᱪᱪᱷᱟ ᱦᱩᱸ ᱪᱮ
ᱤᱭᱟᱹᱢ ᱟᱸᱡᱚᱢ ᱠᱟᱜᱼᱟ ᱵᱟᱸᱠᱩᱲᱟ
ᱦᱚᱸ ᱦᱚᱸ ᱚᱸᱰᱮ ᱵᱟᱸᱠᱩᱲᱟ ᱰᱤᱥᱴᱤᱠ ᱠᱟᱱ ᱛᱟᱵᱤᱱᱟ ᱥᱮ ᱪᱮᱫ? ᱟᱹᱞᱤᱧ ᱦᱚᱸᱛᱚ ᱚᱱᱟ ᱰᱤᱥᱴᱤᱠ ᱠᱟᱱ ᱜᱮᱭᱟᱞᱤᱧ
ᱚ ᱟᱪᱪᱷᱟ ᱱᱟᱯᱟᱭ ᱠᱟᱛᱷᱟ
ᱦᱮᱸ
ᱚ ᱦᱮᱸᱜ ᱮ ᱢᱟᱱᱮ ᱵᱟᱸᱠᱩᱲᱟ ᱨᱮᱜᱮ ᱛᱟᱦᱮᱱ ᱦᱩᱭᱩᱜᱼᱟ ᱚᱱᱟ ᱵᱟᱸᱠᱩᱲᱟ ᱵᱟᱡᱟᱨ ᱨᱮᱜᱮ
ᱟᱪᱪᱷᱟ ᱟᱪᱪᱷᱟ ᱦᱮᱸ ᱛᱚᱢ ᱤᱭᱩᱱᱤᱵᱷᱟᱨᱥᱤᱴᱤ ᱠᱚᱨᱮ ᱜᱚᱝᱠᱮ ᱥᱮᱪᱮᱜ?
ᱦᱳᱭ ᱤᱭᱩᱱᱤᱵᱷᱟᱨᱥᱤᱴᱤ ᱫᱚ ᱯᱩᱨᱟᱹ ᱦᱩᱭ ᱠᱟᱱᱟ ᱟᱫᱚ ᱚᱱᱟ ᱥᱩᱨ ᱨᱮᱜᱮ ᱛᱟᱦᱮᱱ ᱦᱩᱭᱩᱜᱼᱟ
ᱟᱪᱪᱷᱟ ᱟᱪᱪᱷᱟ ᱚᱱᱟ ᱵᱟᱭᱨᱮ ᱨᱮ ᱟᱨᱠᱤ ᱵᱟᱝ ᱵᱷᱟᱲᱟ ᱚᱲᱟᱜ ᱨᱮ
ᱦᱮᱸ ᱦᱮᱸ ᱚᱱᱠᱟ ᱢᱮᱥ ᱚᱲᱟᱜ ᱨᱮ ᱦᱳᱭ
ᱱᱟᱯᱟᱭ ᱠᱟᱛᱷᱟ ᱜᱮ ᱜᱚᱝᱠᱮ
ᱦᱮᱸ ᱚ
ᱛᱟᱨᱯᱚᱨ ᱚᱱᱛᱮ ᱪᱮᱫᱠᱟ ᱫᱟᱜ ᱠᱮᱫᱟᱭ ᱛᱟᱞᱦᱮ ᱜᱚᱝᱠᱮ?
ᱦᱮᱸ ᱫᱟᱜ ᱠᱮᱫᱟᱭ ᱛᱚ ᱠᱟᱹᱴᱤᱡ ᱢᱟᱲᱟᱝ ᱮ ᱫᱟᱜ ᱮᱜ ᱛᱮᱱᱟ ᱡᱮᱢᱚᱱ ᱱᱤᱛᱚᱜ ᱫᱚ ᱠᱟᱹᱡ ᱛᱷᱤᱨ ᱠᱟᱱᱟ
ᱟᱪᱪᱷᱟ ᱟᱪᱪᱷᱟ᱾
ᱚ
ᱛᱤᱥ ᱠᱷᱚᱱ ᱫᱚ ᱢᱟᱰᱟᱣᱟᱜ ᱠᱟᱱᱟ ᱵᱤᱱ ᱜᱚᱝᱠᱮ
ᱚᱠᱟᱛᱮ
ᱢᱤᱥ ᱢᱮᱫᱟᱞᱤᱧ ᱛᱤᱱᱟᱹᱜ ᱵᱤᱱ ᱢᱟ ᱫᱟᱜ ᱠᱟᱱᱟ ᱛᱤᱥ ᱠᱷᱚᱱᱟᱜ ᱧᱟᱢ ᱠᱟᱜ ᱵᱤᱱᱟ
ᱚ ᱨᱩᱣᱟᱹ ᱫᱚ ᱚᱭ ᱛᱚ ᱵᱟᱨ ᱫᱤᱱ ᱦᱩᱭᱱᱟ ᱦᱚᱞᱟ ᱟᱨ ᱛᱤᱦᱮᱧ
ᱟᱪᱪᱷᱟ ᱱᱤᱛ ᱦᱚ ᱠᱚᱢᱚᱜ ᱠᱟᱵᱤᱱᱟ ᱥᱮ ᱵᱟᱝ
ᱦᱮᱸ ᱠᱚᱢ ᱧᱚᱜ ᱠᱟᱱᱟ ᱨᱟᱱ ᱠᱚ ᱡᱚᱢ ᱵᱟᱲᱟ ᱦᱩᱭᱱᱟ ᱥᱮᱛᱟᱜ ᱨᱮ ᱟᱨ ᱱᱤᱛᱚᱜ ᱵᱟᱨ ᱵᱮᱲᱟ ᱡᱚᱢ ᱦᱩᱭᱱᱟ ᱟᱫᱚ ᱠᱚᱢ ᱧᱚᱜ ᱠᱟᱱᱟ ᱛᱷᱚᱲᱟ
ᱟᱪᱪᱷᱟ ᱩᱱᱠᱟ
ᱦᱚᱭ ᱫᱮᱭᱟ ᱛᱟᱦᱟᱞᱮ ᱟᱨ ᱤᱭᱟᱹ ᱠᱚᱫᱚ ᱟᱨ ᱦᱩᱞ ᱢᱟᱦᱟ ᱠᱚ ᱛᱤᱭᱳᱜᱚᱜ ᱠᱟᱱᱟ ᱤᱯᱟᱣ ᱪᱮᱫ ᱞᱮᱠᱟ ᱯᱮ ᱢᱟᱱᱟᱣᱟ
ᱢᱟᱱᱟᱣ ᱥᱟᱯᱲᱟᱣ ᱦᱩᱭᱩᱜ ᱠᱟᱱ ᱜᱮᱭᱟ ᱜᱚᱝᱠᱮ ᱚᱱᱟ ᱵᱟᱠᱷᱨᱟ
ᱚᱻ
ᱩᱸ ᱚᱠᱟ ᱞᱮᱠᱟ ᱜᱮ ᱠᱟᱨᱮᱥᱮᱜ ᱚᱠᱟ ᱞᱮᱠᱟ ᱜᱚᱥᱟᱨᱟᱜ ᱠᱟᱱᱟ
ᱟᱞᱮ ᱦᱚᱸ ᱥᱟᱯᱲᱟᱣ ᱦᱩᱭᱩᱜ ᱠᱟᱱ ᱜᱮᱭᱟ ᱱᱟᱯᱟᱭ ᱛᱮᱜᱮ
ᱟᱨ
ᱮᱦᱮ ᱨᱚᱲ ᱵᱟᱝ ᱟᱸᱡᱚᱢᱚᱜ ᱠᱟᱱᱟ ᱢᱚᱡᱽᱛᱮ
ᱦᱮᱸ ᱨᱚᱲ ᱟᱸᱡᱚᱢᱚᱜ ᱠᱟᱱᱟ
ᱚ ᱟᱵᱮᱱᱟᱜ ᱢᱚᱡᱽ ᱛᱮ ᱵᱟᱝ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱟᱫᱚ ᱢᱟᱡᱷᱮ ᱢᱩᱫᱡᱷᱮ ᱰᱤᱥᱴᱟᱵ ᱮᱫ ᱟᱭ ᱥᱮ
ᱟᱪᱪᱷᱟ ᱟᱪᱪᱷᱟ ᱱᱮᱴᱳᱭᱟᱨᱠ ᱟᱵᱚᱣᱟᱜ ᱳᱭᱮᱫᱟᱨ ᱜᱩᱱ ᱜᱩᱱ ᱜᱮᱭᱟ ᱛᱚ ᱜᱚᱝᱠᱮ ᱟᱨ ᱚᱱᱟᱛᱮ ᱢᱟᱡᱷᱮ ᱢᱚᱫᱽᱫᱷᱮ ᱢᱚᱱᱮ ᱦᱳᱭᱳᱜ ᱠᱟᱱᱟ ᱰᱤᱥᱴᱟᱵ ᱟᱭ
ᱦᱳᱭ ᱦᱳᱭ ᱦᱳᱭ
ᱵᱟᱠᱷᱟᱱ ᱯᱷᱩᱞ ᱱᱮᱴᱚᱣᱟᱨᱠ ᱧᱟᱢ ᱫᱚ ᱧᱟᱢᱮᱫ ᱜᱮᱭᱟᱭ
ᱮᱜ ᱟᱫᱚ ᱴᱷᱤᱠ ᱜᱮᱭᱟ ᱢᱟ ᱛᱟᱦᱚᱞᱮ ᱱᱤᱝᱠᱟ ᱜᱮ ᱱᱚᱣᱟ ᱵᱮᱲᱟ ᱨᱮᱫᱚ ᱟᱨᱚ ᱨᱚᱯᱚᱲ ᱦᱩᱭᱩᱜ-ᱟ᱾
ᱦᱮᱸ ᱦᱮᱸ ᱜᱚᱝᱠᱮ ᱴᱷᱤᱠ ᱟᱪᱷᱮ ᱜᱚᱢᱠᱮ ᱴᱷᱤᱠ ᱜᱮᱭᱟ
ᱟᱨ ᱛᱟᱦᱚᱞᱮ ᱠᱤᱫᱩᱵ ᱵᱟᱲᱟ ᱠᱚᱫᱚ ᱦᱟᱸᱜ ᱠᱤᱫᱩᱵᱚᱜ ᱟᱯᱮ ᱛᱤᱨᱮ
ᱦᱮᱸ ᱥᱟᱲᱮ ᱱᱚᱴᱟ ᱵᱟᱡᱟᱣ ᱱᱟ ᱢᱳᱴᱟᱢᱩᱴᱤ
ᱚ
ᱫᱚᱥᱴᱟ ᱮᱜᱟᱨᱚᱴᱟ ᱥᱮᱫ, ᱮᱸ ᱫᱚᱥᱴᱟ ᱥᱮᱫ ᱡᱚᱢ ᱦᱩᱭᱩᱜ-ᱟ ᱫᱚᱥᱴᱟ ᱥᱟᱲᱮ ᱫᱚᱥ᱾ ᱢᱟ ᱥᱮᱫ
ᱟᱞᱮ ᱫᱚ ᱠᱤᱫᱩᱵ ᱠᱟᱱᱟᱞᱮ᱾
ᱟᱪᱪᱷᱟ ᱟᱪᱪᱷᱟ ᱦᱩᱸ, ᱠᱤᱫᱩᱯ ᱦᱩᱭ ᱠᱟᱱᱜᱮᱭᱟ ᱮᱠᱫᱚᱢ ᱥᱟᱱᱟᱢ ᱠᱚ ᱜᱮ?
ᱦᱮᱸ ᱛᱚ ᱢᱟ ᱴᱷᱤᱠ ᱛᱟᱞᱦᱮ ᱚᱠᱛᱚ ᱦᱩᱭᱱᱟ ᱟᱫᱚ ᱯᱚᱨᱮ ᱨᱚᱯᱚᱲ ᱦᱩᱭᱩᱜ-ᱟ᱾
ᱦᱚᱸ ᱴᱷᱤᱠ ᱟᱪᱷᱮ ᱜᱚᱝᱠᱮ ᱦᱳᱭ᱾